ᱛᱚ
ᱡᱚᱦᱟᱨ ᱜᱮ ᱫᱟᱫᱟ
ᱦᱮᱸ ᱫᱟᱫᱟ ᱡᱚᱦᱟᱨ ᱜᱮ ᱦᱮᱸ
ᱛᱟᱦᱚᱞᱮ ᱚᱠᱟᱞᱮᱠᱟ ᱥᱤᱛᱩᱝ ᱠᱟᱱᱟ ᱚᱱᱛᱮ ᱫᱚ?
ᱛᱮᱦᱤᱧ ᱫᱚ ᱡᱳᱨ ᱧᱚᱜ ᱜᱮ ᱥᱤᱛᱩᱝ ᱫᱟᱭ
ᱟᱨ ᱨᱚᱲ ᱠᱚ ᱵᱮᱥ ᱪᱮᱦᱨᱟ ᱟᱸᱡᱚᱢᱚᱜ ᱠᱟᱱᱟ ᱥᱮ ᱵᱟᱝ ᱛᱟᱦᱚᱞᱮ?
ᱦᱮᱸ ᱟᱸᱡᱚᱢᱚᱜ ᱠᱟᱱᱟ᱾
ᱦᱮᱞᱳ
ᱦᱮᱞᱳ ᱟᱸᱡᱚᱢᱚᱜ ᱠᱟᱱᱟ
ᱨᱚᱲ ᱠᱚ ᱵᱮᱥ ᱪᱮᱦᱨᱟ ᱟᱸᱡᱚᱢᱚᱜ ᱠᱟᱱᱟ ᱥᱮ ᱵᱟᱝ
ᱟᱸᱡᱚᱢᱚᱜ ᱠᱟᱱᱟ
ᱚ ᱟᱪᱪᱷᱟ ᱟᱪᱪᱷᱟ ᱛᱟᱦᱚᱞᱮ ᱦᱟᱸᱜ ᱠᱷᱟᱱ ᱚᱱᱟ ᱪᱮᱫ ᱤᱧ ᱞᱟᱹᱭᱟ ᱫᱟᱜ ᱡᱟᱹᱲᱤ ᱠᱚᱫᱚ ᱠᱷᱟᱱ ᱦᱩᱭᱩᱜ ᱠᱟᱱᱟ ᱥᱮ ᱵᱟᱝ ᱵᱟᱞᱮ ᱴᱷᱤᱠ
ᱫᱟᱜ ᱡᱟᱹᱲᱤ ᱛᱟᱨᱟᱥᱤᱧᱮ ᱫᱟᱜ ᱡᱟᱹᱲᱤᱭᱮᱫᱟ ᱠᱟᱹᱴᱤᱡ ᱠᱟᱹᱴᱤᱡ
ᱚ ᱵᱷᱟᱞᱮ ᱧᱚᱜ ᱫᱚ ᱟᱹᱣᱨᱤ ᱫᱟᱜ ᱡᱟᱹᱲᱤᱭᱟᱭ ᱵᱟᱝ ᱟᱥᱟᱲ ᱵᱚᱸᱜᱟ ᱵᱚᱞᱚ ᱮᱱ ᱨᱮᱦᱚᱸ
ᱟᱨᱮ ᱫᱟᱜ ᱡᱟᱹᱲᱤᱭᱟᱭ ᱱᱮᱛᱟᱨ ᱫᱚ ᱫᱮᱨᱤᱜ ᱠᱟᱱᱟ
ᱛᱟᱦᱚᱞᱮ ᱠᱟᱹᱴᱤᱡ ᱞᱟᱹᱭ ᱵᱤᱱ ᱥᱮ ᱪᱮᱫ ᱞᱟᱹᱜᱤᱫᱜ ᱠᱷᱟᱱ ᱫᱟᱜ ᱡᱟᱹᱲᱤ ᱠᱚ ᱦᱟᱜ ᱠᱷᱟᱱ ᱵᱟᱝ ᱦᱩᱭᱩᱜ ᱠᱟᱱᱟ ᱚᱱᱟ ᱨᱮᱭᱟᱜ ᱠᱷᱟᱨᱯ ᱠᱚᱛᱮ ᱞᱟᱹᱭ ᱟᱹᱞᱤᱧ ᱵᱤᱱ
ᱱᱮᱛᱟᱨ ᱫᱚ ᱜᱚᱝᱠᱮ ᱞᱟᱦᱟ ᱛᱮᱱᱟᱜ ᱢᱟᱱᱮ ᱨᱤᱛᱩ ᱴᱷᱤᱠᱼᱴᱷᱟᱠ ᱥᱚᱢᱚᱭ ᱨᱮ ᱵᱟᱝ ᱦᱤᱡᱩᱜ ᱠᱟᱱᱟ
ᱦᱮᱸ ᱟᱨ ᱪᱮᱫ ᱞᱟᱹᱜᱤᱫ ᱠᱷᱟᱱ ᱫᱟᱜ ᱠᱚ ᱫᱟᱜ ᱡᱟᱹᱲᱤ ᱵᱟᱝ ᱦᱩᱭᱩᱜ ᱠᱟᱱᱟ ᱚᱱᱟ ᱠᱟᱹᱴᱤᱡ ᱞᱟᱹᱭ ᱥᱮ ᱢᱟᱱᱮ ᱟᱵᱚᱣᱟᱜ ᱡᱟᱦᱟᱸ ᱱᱚᱣᱟ ᱟᱵᱚᱣᱟᱜ ᱡᱟᱦᱟᱸᱟᱱᱟᱜ ᱫᱳᱥ ᱢᱮᱱᱟᱜᱼᱟ ᱥᱮ ᱡᱟᱦᱟᱱᱟᱜ ᱤᱭᱟᱹ ᱠᱷᱟᱹᱛᱤᱨ ᱛᱮ
ᱵᱟᱝ ᱜᱚᱢᱠᱮ ᱫᱳᱥ ᱫᱚ ᱵᱟᱹᱱᱩᱜ ᱛᱟᱵᱚᱱᱟ ᱱᱮᱛᱟᱨ ᱫᱚ ᱫᱟᱹᱨᱛᱤ ᱠᱚ ᱞᱚᱞᱚᱜ ᱠᱟᱱᱟ ᱛᱚ ᱚᱱᱟᱛᱮ ᱥᱚᱢᱚᱭ ᱛᱟᱭ ᱥᱚᱢᱚᱭ ᱨᱮ ᱫᱟᱜ ᱡᱟᱹᱲᱤ ᱵᱟᱝ ᱦᱩᱭᱩᱜ ᱠᱟᱱᱟ
ᱦᱮᱸ ᱟᱨᱦᱚᱸ ᱦᱟᱜ ᱠᱷᱟᱱ ᱟᱹᱵᱤᱱ ᱵᱤᱱ ᱧᱮᱞ ᱫᱟᱲᱮᱭᱟᱜᱼᱟ ᱦᱮᱸ ᱥᱮ ᱫᱟᱨᱮ ᱠᱚ ᱦᱟᱸᱜ ᱠᱷᱟᱱ ᱠᱷᱟᱱ ᱢᱟᱜ ᱮᱫ ᱛᱮᱠᱚᱜ ᱠᱷᱟᱱ ᱚᱱᱟ ᱛᱮᱦᱚᱸ ᱠᱷᱟᱱ ᱫᱟᱜ ᱡᱟᱹᱲᱤ ᱠᱚᱫᱚ ᱠᱷᱟᱱ ᱵᱟᱝ ᱦᱩᱭᱩᱜ ᱠᱟᱱᱟ ᱥᱮ
ᱦᱮᱸ ᱫᱟᱨᱮ ᱱᱟᱹᱲᱤ ᱫᱚ ᱫᱟᱜ ᱡᱟᱹᱲᱤ ᱜᱚᱦᱚᱲ ᱟᱜᱩᱭᱟᱭ ᱛᱚ ᱟᱫᱚ ᱫᱟᱨᱮ ᱠᱚ ᱢᱟᱜ ᱮᱫᱟ ᱚᱱᱟᱛᱮ ᱵᱟᱝ ᱦᱩᱭᱩᱜ ᱠᱟᱱᱟ
ᱦᱮᱸ ᱟᱹᱰᱤ ᱟᱜ ᱠᱷᱟᱱ ᱟᱹᱰᱤ ᱦᱚᱲᱜᱮ ᱮᱠᱷᱟᱱ ᱫᱟᱨᱮ ᱠᱚ ᱢᱟᱜ ᱜᱤᱰᱤ ᱠᱟᱜ ᱠᱟᱱᱟ ᱟᱠᱷᱨᱤᱧ ᱫᱟᱠᱚ ᱥᱮ ᱮᱠᱷᱟᱱ ᱦᱮᱸ ᱞᱚᱜᱽ ᱜᱤᱲᱤ ᱠᱟᱜ ᱠᱟᱱᱟ ᱠᱚ ᱚᱱᱟ ᱛᱮᱦᱚᱸ ᱠᱚ ᱠᱷᱟᱱ ᱫᱟᱜ ᱡᱟᱹᱲᱤ ᱠᱚᱫᱚ ᱵᱟᱝ ᱦᱩᱭᱩᱜ ᱠᱟᱱᱟ ᱥᱮ
ᱦᱮᱸ
ᱟᱨ ᱛᱟᱦᱞᱮ ᱜᱚᱝᱠᱮ ᱪᱮᱫ ᱠᱚ ᱞᱟᱹᱭᱟ ᱵᱤᱨ ᱠᱚ ᱢᱮᱱᱟᱜ ᱟᱥᱮ ᱵᱟᱝ ᱟᱯᱮ ᱥᱮᱫ ᱫᱚ
ᱦᱮᱸ ᱜᱚᱢᱠᱮ ᱵᱤᱨ ᱠᱚ ᱢᱮᱱᱟᱜ ᱜᱮᱭᱟ ᱟᱞᱮ ᱥᱮᱫ ᱫᱚ
ᱚᱻᱚ ᱛᱟᱦᱚᱞᱮ ᱦᱟᱸᱜ ᱠᱷᱟᱱ ᱪᱮᱫ ᱫᱟᱨᱮ ᱠᱚ ᱢᱮᱱᱟᱜ ᱜᱮᱭᱟ ᱚᱱᱛᱮ ᱵᱤᱨ ᱨᱮ ᱪᱮᱫ ᱫᱟᱨᱮ ᱠᱚ ᱛᱟᱦᱮᱱ ᱜᱮᱭᱟ ᱛᱟᱦᱚᱞᱮ
ᱛᱟᱦᱮᱱ ᱜᱮᱭᱟ ᱟᱞᱮ ᱥᱮᱫ ᱫᱚ ᱥᱟᱨᱡᱚᱢ ᱫᱟᱨᱮ ᱵᱮᱥᱤ ᱢᱮᱱᱟᱜᱼᱟ ᱟᱨᱚ ᱮᱢᱟᱱ ᱛᱮᱢᱟᱱ ᱫᱟᱨᱮ ᱠᱚ ᱢᱮᱱᱟᱜ ᱜᱮ
ᱟᱨᱦᱚᱸ ᱮᱢᱟᱱ ᱛᱮᱢᱟᱱ ᱡᱮᱞᱮᱠᱟ ᱡᱟᱦᱟᱸ ᱞᱮᱠᱟ ᱫᱚ
ᱡᱟᱦᱟᱸᱞᱮᱠᱟ ᱩᱞ ᱫᱟᱨᱮ ᱫᱟᱨᱮ ᱠᱟᱥᱢᱟᱨ ᱫᱟᱨᱮ ᱠᱟᱱᱴᱷᱟᱲ ᱫᱟᱨᱮ
ᱠᱟᱥᱢᱟᱨ ᱫᱟᱨᱮ ᱠᱚ ᱢᱮᱱᱟᱜ ᱜᱮᱭᱟ ᱵᱟᱝ
ᱦᱮᱸ ᱟᱞᱮ ᱥᱮᱫ ᱫᱚ ᱢᱮᱱᱟᱜ ᱜᱮᱭᱟ
ᱛᱟᱦᱚᱞᱮ ᱜᱚᱢᱠᱮ ᱛᱟᱦᱚᱞᱮ ᱠᱟᱥᱢᱟᱨ ᱫᱟᱨᱮ ᱫᱚ ᱠᱷᱟᱱ ᱞᱟᱹᱭ ᱠᱚᱫ ᱪᱮ ᱟᱹᱰᱤ ᱠᱮᱴᱮᱡ ᱜᱮᱭᱟ
ᱦᱮᱸ ᱜᱚᱢᱠᱮ
ᱦᱚᱭ ᱠᱟᱥᱢᱟᱨ ᱫᱟᱨᱮ ᱛᱮᱫᱚ ᱮᱱᱠᱷᱟᱱ ᱜᱚᱝᱠᱮ ᱪᱮᱫ ᱠᱚᱠᱚ ᱛᱮᱭᱟᱨ ᱜᱟᱱᱚᱜᱼᱟ ᱠᱟᱹᱴᱤᱡ ᱞᱟᱹᱭ ᱵᱤᱱ ᱥᱮ ᱵᱟᱝ
ᱠᱟᱥᱢᱟᱨ ᱫᱟᱨᱮᱛᱮ ᱯᱟᱨᱠᱚᱢ ᱜᱚᱝᱠᱮ ᱛᱮᱭᱟᱨ ᱜᱟᱱᱚᱜᱼᱟ ᱜᱤᱛᱤᱡ ᱞᱟᱹᱜᱤᱫ
ᱦᱮᱸ
ᱟᱨ
ᱫᱩᱲᱩᱵ ᱞᱟᱹᱜᱤᱫ ᱛᱮᱭᱟᱨ ᱠᱚ
ᱦᱮᱸ ᱪᱮᱭᱟᱨ ᱠᱚ ᱴᱮᱵᱤᱞ ᱠᱚ ᱡᱟᱱᱟᱞᱟ ᱠᱚ
ᱦᱮᱸ ᱜᱚᱝᱠᱮ ᱟᱨ ᱥᱤᱞᱯᱤᱧ ᱠᱚᱫᱚ ᱵᱟᱝ ᱜᱟᱱᱚᱜᱼᱟ ᱵᱮᱱᱟᱣ ᱚᱠᱷᱟᱱ ᱚᱱᱟ ᱨᱮᱭᱟᱜ ᱮ ᱚᱱᱟ ᱫᱚ ᱠᱷᱟᱱ ᱧᱤᱫᱤᱨ ᱠᱚᱫᱚ ᱠᱚ ᱡᱚᱢ ᱜᱮᱭᱟ ᱥᱮ ᱵᱟᱝ
ᱞᱤᱱᱰᱤᱨ ᱡᱚᱢ ᱫᱚᱠᱚ ᱡᱚᱢ ᱜᱮᱭᱟ ᱟᱫᱚ ᱚ ᱚᱱᱟ ᱞᱟᱦᱟᱨᱮ ᱡᱟᱦᱟᱸᱱᱟᱜ ᱞᱟᱜᱟᱣᱟᱜ ᱠᱷᱟᱱ ᱚᱱᱠᱟᱱᱟᱜ ᱡᱤᱱᱤᱥ ᱞᱟᱜᱟᱣᱟᱜ ᱠᱷᱟᱱ ᱡᱮᱢᱚᱱ ᱞᱤᱫᱤᱨ ᱵᱟᱠᱚ ᱡᱚᱢ ᱫᱟᱲᱮᱮᱜ ᱢᱟ ᱛᱟᱦᱚᱞᱮ ᱵᱟᱠᱚ ᱡᱚᱢᱟ
ᱚ ᱟᱪᱪᱷᱟ ᱪᱮᱫ ᱞᱟᱜᱟ ᱟᱜ ᱠᱷᱟᱱ ᱚᱱᱠᱟᱱᱟᱜ ᱡᱤᱱᱤᱥ ᱠᱷᱟ ᱠᱷᱟᱱ ᱟᱢ ᱚᱱᱟ ᱵᱟᱠᱚ ᱡᱚᱢᱟ
ᱮᱸ ᱚᱱᱠᱟᱱᱟᱜ ᱫᱚ ᱜᱚᱝᱠᱮ ᱞᱟᱹᱭ ᱞᱮᱠᱟ ᱛᱮᱫᱚ ᱡᱩᱫᱤ ᱠᱟᱞᱟᱨ ᱵᱤᱱ ᱞᱟᱜᱟᱣᱟᱜᱼᱟ ᱚᱱᱠᱟᱱᱟᱜ
ᱚᱱᱠᱟᱱᱟᱜ ᱟᱸ ᱨᱚᱝ ᱡᱟᱦᱟᱸ ᱫᱚᱠᱚ ᱞᱟᱹᱭ ᱜᱟᱱᱚᱜ
ᱦᱳᱭ ᱦᱳᱭ ᱦᱳᱭ ᱦᱳᱭ ᱨᱚᱝ ᱡᱟᱦᱟᱸ ᱫᱚᱠᱚ ᱞᱟᱹᱭᱟ ᱚᱱᱠᱟᱱᱟᱜ ᱨᱚᱝ ᱡᱩᱫᱤ ᱵᱤᱱ ᱞᱟᱜᱟᱣᱟᱜᱼᱟ ᱛᱟᱦᱞᱮ ᱵᱟᱠᱚ ᱡᱚᱢᱟ ᱢᱟᱱᱮ ᱚᱱᱠᱟᱱᱟᱜ ᱨᱚᱝ ᱡᱮᱢᱚᱱ ᱵᱟᱠᱚ ᱡᱚᱢ ᱫᱟᱲᱮᱭᱟᱜ ᱢᱟ ᱚᱱᱠᱟᱱᱟᱜ ᱡᱩᱫᱤ ᱵᱤᱱ ᱞᱟᱜᱟᱣᱼᱟ ᱛᱟᱦᱞᱮ ᱵᱟᱠᱚ ᱡᱚᱢᱟ
ᱦᱮᱸ
ᱟᱪᱪᱷᱟ ᱥᱟᱨᱡᱚᱢ ᱡᱚ ᱫᱚ ᱠᱷᱟᱱ ᱜᱚᱢᱠᱮ ᱡᱚᱜ ᱠᱟᱱᱟ ᱥᱮ ᱵᱟᱝ ᱛᱟᱦᱚᱞᱮ
ᱥᱟᱨᱡᱚᱢ ᱡᱚ ᱫᱚ ᱜᱚᱢᱠᱮ ᱦᱤᱛᱚᱜ ᱫᱚ ᱵᱟᱝ ᱡᱚᱜ ᱠᱟᱱᱟ ᱛᱚ ᱦᱤᱛᱚᱜ ᱫᱚ ᱪᱟᱵᱟᱭ ᱮᱱᱟ ᱡᱚᱜ ᱠᱟᱱ ᱛᱟᱦᱮᱸᱫ
ᱚ ᱚᱠᱟ ᱚᱠᱛᱚ ᱡᱚᱜ ᱜᱮᱭᱟ ᱚᱱᱟ ᱥᱟᱨᱡᱚᱢ ᱡᱚ ᱫᱚ ᱦᱟᱸᱜ ᱠᱷᱟᱱ
ᱥᱟᱨᱡᱚᱢ ᱡᱚ ᱫᱚ ᱦᱳᱭᱳᱜ ᱠᱟᱱᱟ
ᱦᱮᱸ
ᱚᱱᱟ ᱫᱚ ᱜᱚᱢᱠᱮ ᱢᱟᱜᱽ ᱵᱚᱸᱜᱟ ᱡᱟᱹᱱᱤᱡ ᱠᱷᱟᱱ
ᱢᱟᱜᱽ ᱦᱮᱸ ᱚᱱᱠᱟ ᱜᱮ ᱡᱟᱹᱱᱤᱡ ᱠᱷᱟᱱ ᱟᱞᱤᱧ ᱦᱚᱸ ᱚᱱᱠᱟ ᱜᱮᱞᱤᱧ ᱟᱸᱡᱚᱢ ᱠᱟᱫᱟ ᱛᱚ ᱢᱟᱜᱽ
ᱳᱭ ᱢᱟᱜᱽ ᱵᱚᱸᱜᱟ ᱡᱚᱜᱼᱟ ᱠᱟᱛᱷᱟ ᱨᱮ ᱵᱟᱹᱱᱩᱜᱼᱟ ᱢᱟᱜᱽᱮ ᱱᱚᱬᱮ ᱯᱷᱟᱹᱜᱩᱱᱮ ᱯᱚᱲᱮ
ᱦᱮᱸ
ᱦᱳᱭ ᱚᱱᱟ ᱞᱮᱠᱟᱛᱮ ᱢᱟᱜᱽ ᱵᱚᱸᱜᱟ ᱜᱮ ᱢᱟᱜᱽ ᱵᱚᱸᱜᱟ ᱜᱮ ᱡᱚᱜᱼᱟ
ᱚ ᱟᱞᱮ ᱟᱠᱷᱲᱟ ᱨᱮᱱᱟᱜ ᱚᱱᱟ ᱨᱮᱫᱚ ᱚᱱᱟ ᱛᱮᱫᱚ ᱦᱟᱸᱜ ᱠᱷᱟᱱ ᱪᱮᱫ ᱠᱚᱠᱚ ᱛᱮᱭᱟᱨ ᱜᱮᱭᱟ ᱵᱟᱲᱟᱭ ᱟᱵᱤᱱ ᱥᱮ ᱵᱟᱝ? ᱡᱚ ᱛᱮᱫᱚ ᱦᱮᱸ ᱥᱟᱨᱡᱚᱢ ᱡᱚ ᱛᱮᱫᱚ ᱦᱮᱸ
ᱥᱟᱨᱡᱚᱢ ᱡᱚ ᱛᱮᱫᱚ ᱟᱞᱮ ᱫᱚ ᱛᱮᱭᱟᱨ ᱛᱮᱭᱟᱨ ᱫᱚ ᱟᱞᱤᱧ ᱫᱚ ᱵᱟᱞᱤᱧ ᱵᱟᱲᱟᱭᱟ ᱢᱟᱱᱮ ᱟᱠᱷᱨᱤᱧ ᱵᱟᱲᱟ ᱦᱩᱭ ᱟᱠᱟᱱᱟ ᱵᱩᱞᱩᱝ ᱦᱟᱛᱣ ᱵᱟᱲᱟ ᱦᱩᱭ ᱠᱟᱱᱟ ᱚᱱᱟ ᱮᱠᱴᱤᱝ ᱠᱟᱛᱮ ᱟᱨ ᱨᱟᱱ ᱠᱚ ᱛᱮᱭᱟᱨᱚᱜᱼᱟ ᱚᱱᱟ ᱛᱮ ᱞᱟᱹᱭ ᱟᱠᱚ
ᱦᱮᱸ ᱦᱟᱸᱜ ᱠᱷᱟᱱ ᱚᱱᱠᱟ ᱜᱮᱪᱚ ᱠᱚ ᱞᱟᱹᱭ ᱠᱟᱫᱟ ᱛᱚ ᱦᱟᱸᱜ ᱠᱷᱟᱱ ᱨᱟᱱ ᱠᱚ ᱛᱮᱭᱟᱨᱚᱜᱼᱟ ᱟᱫᱚ ᱦᱟᱠᱷᱟᱱ ᱚᱱᱟ ᱫᱚ ᱵᱟᱰᱟᱭ ᱵᱟᱹᱱᱩᱜᱼᱟ ᱡᱮᱠᱷᱟᱱ ᱪᱮᱫ ᱨᱟᱱ ᱠᱚ ᱛᱮᱭᱟᱨᱚᱜᱼᱟ ᱥᱮ
ᱦᱮᱸ ᱚᱱᱟ ᱫᱚ ᱵᱟᱰᱟᱭ ᱵᱟᱹᱱᱩᱜᱼᱟ᱾
ᱚ
ᱛᱟᱦᱚᱞᱮ ᱜᱚᱝᱠᱮ ᱦᱟᱸᱜ ᱠᱷᱟᱱ ᱟᱯᱮ ᱥᱮᱫ ᱫᱚ ᱦᱟᱸᱜ ᱠᱷᱟᱱ ᱦᱟᱹᱛᱤ ᱠᱚᱫᱚ ᱠᱚ ᱞᱟᱹᱭ ᱜᱮᱭᱟ ᱛᱚ ᱵᱤᱨ ᱫᱤᱥᱚᱢ ᱠᱚᱨᱮ ᱫᱚ ᱛᱟᱦᱮᱱ ᱜᱮᱭᱟ ᱪᱮᱫ ᱠᱚᱫᱚ ᱢᱮᱱᱟᱜ ᱠᱚᱣᱟ ᱥᱮ ᱵᱟᱝ?
ᱦᱮᱸ ᱜᱚᱢᱠᱮ ᱦᱟᱹᱛᱤ ᱠᱚ ᱢᱮᱱᱟᱜ ᱠᱚᱜᱮᱭᱟ
ᱚ ᱧᱮᱞ ᱦᱩᱭ ᱠᱟᱱ ᱜᱮᱭᱟ ᱥᱮ ᱵᱟᱝ ᱛᱟᱦᱚᱞᱮ ᱦᱟᱹᱛᱤ ᱫᱚ
ᱦᱮᱸ ᱜᱚᱢᱠᱮ ᱧᱮᱞ ᱦᱩᱭ ᱟᱠᱟᱱᱟ
ᱦᱟᱹᱛᱤᱭᱟᱜ ᱫᱚ ᱛᱟᱦᱚᱞᱮ ᱦᱟᱸᱜ ᱠᱷᱟᱱ ᱜᱚᱝᱠᱮ ᱛᱤᱱᱟᱹᱜ ᱜᱟᱱ ᱡᱟᱸᱜᱟ ᱢᱮᱱᱟᱜ ᱛᱟᱠᱚᱣᱟ?
ᱦᱟᱹᱛᱤᱭᱟᱜ ᱫᱚ ᱯᱩᱱᱭᱟᱹ ᱡᱟᱸᱜᱟ ᱜᱚᱢᱠᱮ
ᱚ ᱛᱟᱦᱚᱞᱮ ᱜᱚᱢᱠᱮ ᱦᱟᱸᱜ ᱠᱷᱟᱱ ᱞᱟᱹᱭ ᱫᱟᱠᱚ ᱦᱟᱸᱜ ᱠᱷᱟᱱ ᱢᱚᱬᱮ ᱠᱟᱴᱟ ᱛᱟᱦᱚᱞᱮ ᱚᱱᱟ ᱫᱚ ᱪᱮᱫ ᱞᱟᱹᱜᱤᱫ ᱠᱚ ᱞᱟᱹᱭ ᱜᱮᱭᱟ?
ᱢᱚᱬᱮ ᱠᱟᱴᱟ ᱫᱚ ᱜᱚᱢᱠᱮ ᱦᱟᱛᱤᱭᱟᱜ ᱫᱚ ᱥᱩᱬ ᱛᱟᱦᱮᱱᱟ ᱛᱚ ᱢᱤᱫ ᱴᱟᱝ ᱢᱟᱨᱟᱝ ᱧᱚᱜ ᱟᱫᱚ ᱚᱱᱮ ᱚᱱᱟ ᱛᱮᱜᱮ ᱥᱩᱲ ᱠᱷᱟᱹᱛᱤᱨ ᱚᱱᱠᱟ ᱢᱚᱬᱮ ᱠᱟᱴᱟ ᱞᱮᱠᱟ ᱠᱚ ᱧᱮᱞᱚᱜᱼᱟ ᱟᱫᱚ ᱚᱱᱟ ᱛᱮᱜᱮ ᱠᱚ ᱞᱟᱹᱭᱟ ᱢᱚᱬᱮ ᱠᱟᱴᱟ᱾
ᱦᱳ ᱟᱨ ᱜᱚᱝᱠᱮ ᱛᱟᱦᱚᱞᱮ ᱠᱷᱟᱱ ᱪᱮᱫ ᱠᱚᱠᱚ ᱡᱚᱢ ᱜᱮᱭᱟ ᱦᱟᱹᱛᱤ ᱠᱚᱫᱚ ᱛᱟᱦᱚᱞᱮ
ᱦᱟᱹᱛᱤ ᱠᱚᱫᱚ ᱦᱩᱲᱩ ᱪᱟᱣᱞᱮ᱾
ᱦᱮᱸ
ᱛᱟᱨᱯᱚᱨᱮ ᱥᱤᱡᱤᱱ ᱨᱮ ᱡᱩᱫᱤ ᱡᱟᱦᱟᱱᱟᱜ ᱥᱚᱵᱡᱤ ᱠᱚᱠᱚ ᱧᱟᱢᱟ ᱚᱱᱟ ᱠᱚᱦᱚᱸ ᱠᱚ ᱡᱚᱢ ᱜᱮᱭᱟ᱾ ᱡᱮᱢᱚᱱ ᱛᱩᱨᱢᱩᱡᱽ ᱠᱚ ᱟᱹᱞᱩ ᱠᱚ ᱡᱷᱚᱛᱚ ᱠᱚ ᱡᱚᱢᱟ᱾
ᱡᱚᱢ ᱟᱠᱚᱣᱟ
ᱦᱮᱸ ᱠᱟᱭᱨᱟ ᱠᱚ ᱠᱟᱱᱴᱷᱟᱲ ᱠᱚ ᱡᱚᱠᱷᱚᱱ ᱠᱚ ᱧᱟᱢᱟ ᱡᱟᱦᱟᱱᱟᱜ ᱡᱚᱢᱟ
ᱚ ᱟᱫᱚ ᱦᱟᱸᱜ ᱠᱷᱟᱱ ᱦᱟᱹᱛᱤ ᱫᱚ ᱦᱟᱸᱜ ᱠᱷᱟᱱ ᱤᱭᱟᱹ ᱫᱚ ᱦᱟᱸᱜ ᱠᱷᱟᱱ ᱵᱤᱨ ᱦᱟᱹᱛᱤ ᱫᱚ ᱦᱟᱜ ᱠᱷᱟᱱ ᱵᱟᱝ ᱧᱮᱞ ᱦᱩᱭᱩ ᱠᱟᱱᱟ ᱛᱚ ᱟᱞᱮ ᱫᱚ ᱦᱟᱜ ᱠᱷᱟᱱ ᱵᱤᱹᱞᱟᱛ ᱫᱤᱥᱚᱢ ᱠᱟᱱᱟᱞᱮ ᱛᱚ᱾
ᱦᱮᱸ
ᱟᱫᱚ ᱦᱟᱸᱜ ᱠᱷᱟᱱ ᱩᱱᱠᱩ ᱡᱟᱦᱟᱸᱭ ᱱᱚᱛᱮ ᱠᱷᱟᱱ ᱟᱹᱛᱩ ᱟᱹᱛᱩ ᱵᱟᱠᱚ ᱟᱹᱜᱩ ᱠᱚᱜᱮᱭᱟ ᱱᱩᱠᱩ ᱦᱟᱹᱛᱤ ᱠᱚᱫᱚ ᱩᱱᱠᱚ ᱦᱟᱜ ᱠᱷᱟᱱ ᱧᱮᱞ ᱦᱩᱭᱼᱠᱟᱱ ᱛᱟᱦᱮ ᱩᱱᱠᱩ ᱫᱚ ᱟᱫᱚ ᱩᱱᱠᱩ ᱫᱚ ᱵᱟᱠᱷᱟᱱ ᱩᱱᱟᱹᱜ ᱵᱚᱛᱚᱨ ᱫᱚ ᱵᱟᱝ ᱵᱩᱡᱩᱜᱼᱟ ᱩᱱᱠᱩ ᱫᱚ ᱦᱚᱲ ᱧᱮᱞ ᱯᱟᱹᱨᱠᱟᱹᱣ ᱥᱮ
ᱦᱮᱸ
ᱟᱨ ᱚᱱᱛᱮ ᱨᱮᱱ ᱦᱟᱹᱛᱤ ᱫᱚᱠᱚ ᱞᱟᱜᱟᱣ ᱟᱹᱱᱤᱡ ᱟ ᱥᱮ ᱪᱮᱫ?
ᱦᱮᱸ ᱜᱚᱢᱠᱮ ᱱᱚᱛᱮ ᱨᱮᱱ ᱫᱚ ᱵᱤᱨ ᱦᱟᱹᱛᱤ ᱫᱚᱠᱚ ᱨᱟᱹᱜᱤ ᱧᱚᱜ ᱜᱮᱭᱟ ᱠᱟᱹᱴᱤᱡ
ᱚ ᱟᱪᱪᱷᱟ ᱟᱪᱪᱷᱟ ᱦᱚᱲ ᱧᱮᱞ ᱵᱟᱝᱠᱚ ᱯᱟᱹᱨᱠᱟᱹᱣ ᱜᱮᱭᱟ ᱛᱚ
ᱦᱚᱲ ᱧᱮᱞ ᱵᱟᱝᱠᱚ ᱯᱟᱹᱨᱠᱟᱹᱣ ᱜᱮᱭᱟ ᱟᱨ ᱱᱚᱛᱮᱱ ᱦᱚᱲ ᱠᱚᱫᱚ ᱠᱟᱹᱴᱤᱡ ᱫᱟᱞ ᱠᱚᱜᱮᱭᱟᱠᱚ ᱛᱚ ᱟᱫᱚ ᱚᱱᱟ ᱛᱮᱠᱚ ᱨᱟᱹᱜᱤ ᱜᱚᱫᱚᱜᱼᱟ᱾ ᱟᱫᱚ ᱠᱚ ᱞᱟᱜᱟᱣ ᱠᱚᱣᱟ ᱟᱨ ᱜᱤᱫᱽᱨᱟᱹ ᱠᱚᱠᱚ ᱛᱟᱦᱮᱸ ᱞᱮᱱᱠᱷᱟᱱ
ᱦᱮᱸ ᱦᱮᱸ ᱛᱟᱦᱚᱞᱮ ᱦᱟᱸ ᱠᱷᱟᱱ ᱜᱚᱢᱠᱮ ᱡᱟᱦᱟᱸ ᱦᱟᱹᱛᱤ ᱪᱮᱫ ᱠᱚᱛᱮᱯᱮ ᱞᱟᱜᱟᱣ ᱠᱚᱜᱮᱭᱟ ᱟᱯᱮ ᱫᱚ
ᱟᱞᱮ ᱫᱚ ᱥᱮᱸᱜᱮᱞ ᱞᱮ ᱡᱩᱞᱟ᱾
ᱦᱮᱸ
ᱰᱟᱝ ᱨᱮ ᱥᱮᱸᱜᱮᱞ ᱞᱮ ᱡᱩᱞᱟ ᱚᱱᱟ ᱛᱮᱞᱮ ᱢᱟᱱᱮ ᱥᱮᱸᱜᱮᱞ ᱫᱚᱠᱚ ᱵᱚᱛᱚᱨᱟᱜ ᱜᱮᱭᱟ ᱛᱚ᱾
ᱚ ᱵᱚᱛᱚᱨᱚᱜ ᱜᱮᱭᱟ ᱠᱚ ᱥᱮᱸᱜᱮᱞ ᱫᱚ ᱟᱜᱠᱷᱟᱱ ᱦᱟᱹᱛᱤ ᱫᱚ ᱚᱱᱟ ᱢᱟ ᱟᱨ ᱞᱟᱭᱤᱴ ᱠᱚ ᱫᱚ ᱵᱟᱱᱩᱜ ᱛᱟᱯᱮᱭᱟ
ᱦᱮᱸ ᱞᱟᱭᱤᱴ ᱠᱚ ᱦᱚᱸ ᱢᱮᱱᱟᱜ ᱛᱟᱞᱮᱭᱟ᱾
ᱚ ᱟᱨ ᱦᱟᱜ ᱠᱷᱟᱱ ᱜᱚᱢᱠᱮ ᱛᱟᱦᱚᱞᱮ ᱪᱤᱞᱤ ᱠᱚ ᱧᱟᱢᱚᱜ ᱜᱮᱭᱟ ᱟᱨ ᱚᱱᱟ ᱤᱭᱟᱹ ᱨᱮ ᱵᱤᱨ ᱠᱚᱨᱮ ᱫᱚ?
ᱵᱤᱨ ᱠᱚᱨᱮ ᱛᱩᱭᱩ ᱠᱚ ᱧᱟᱢᱚᱜᱼᱟ ᱢᱟᱨᱟᱜ ᱠᱚ ᱧᱟᱢᱚᱜᱼᱟ᱾
ᱦᱮᱸ
ᱛᱟᱨᱯᱚᱨᱮ ᱵᱤᱨ ᱥᱤᱢ ᱠᱚᱠᱚ ᱧᱟᱢᱚᱜᱼᱟ᱾
ᱛᱟᱦᱞᱮ ᱦᱟᱸᱜ ᱠᱷᱟᱱ ᱜᱚᱢᱠᱮ
ᱧᱟᱢᱚᱜᱼᱟ
ᱦᱮᱸ ᱟᱨ ᱡᱟᱦᱟᱸ ᱫᱚ ᱢᱟᱨᱟᱜ ᱫᱚ ᱦᱟᱜ ᱠᱷᱟᱱ ᱟᱨ ᱪᱤᱞᱤ ᱠᱚᱠᱚ ᱡᱚᱢ ᱠᱚᱜᱮᱭᱟᱜ ᱠᱷᱟᱱ ᱪᱮᱫ ᱠᱚᱠᱚ ᱡᱚᱢ ᱜᱮᱭᱟ ᱠᱟᱹᱴᱤᱡ ᱞᱟᱹᱭ ᱵᱮᱱ ᱥᱮ ᱢᱟ
ᱢᱟᱨᱟᱜ ᱫᱚ ᱛᱤᱸᱡᱩ ᱠᱚᱦᱚᱸ ᱠᱚ ᱡᱚᱢ ᱠᱚᱣᱟ ᱟᱨ ᱵᱤᱧ ᱠᱚ ᱡᱚᱢ ᱠᱚᱣᱟ᱾
ᱵᱤᱧ ᱠᱚ ᱡᱚᱢ ᱠᱚᱜᱮᱭᱟ?
ᱦᱮᱸ ᱵᱤᱧ ᱠᱚ ᱡᱚᱢ ᱠᱚᱜᱮᱭᱟ᱾
ᱟᱨ ᱟᱯᱮ ᱠᱚ?
ᱦᱮᱸ ᱩᱝᱠᱩ ᱫᱚ ᱡᱷᱚᱛᱚ ᱜᱮᱠᱚ ᱡᱚᱢ ᱠᱚᱣᱟ ᱯᱨᱟᱭ ᱞᱮᱠᱟ ᱜᱮ
ᱟᱸ ᱟᱪᱪᱷᱟ ᱥᱮᱛᱟ ᱠᱚ ᱡᱚᱢ ᱠᱚᱜᱮᱭᱼᱟ ᱵᱟᱝ?
ᱦᱮᱸ
ᱛᱟᱦᱚᱞᱮ ᱦᱟᱸᱜ ᱠᱷᱟᱱ ᱟᱹᱵᱤᱱ ᱫᱚ ᱛᱟᱦᱟᱞᱮ ᱮᱠᱷᱟᱱ ᱪᱤᱠᱟᱹ ᱛᱮᱵᱤᱱ ᱵᱩᱡ ᱫᱟᱲᱮᱭᱟᱜᱼᱟ ᱥᱮ ᱱᱩᱭ ᱫᱚ ᱥᱟᱺᱰᱤ ᱠᱟᱱᱟᱭ ᱦᱟᱜᱼᱠᱷᱟᱱ? ᱥᱮ ᱠᱟᱞᱚᱴ ᱠᱟᱱᱟᱭ
ᱠᱚ ᱥᱟᱺᱰᱤ ᱫᱚ ᱩᱵ ᱠᱟᱹᱴᱤᱡ ᱤᱭᱟᱹ ᱜᱮ ᱛᱟᱦᱮᱱ ᱛᱟᱠᱚᱣᱟ ᱩᱵ ᱩᱵ ᱤᱧ ᱞᱟᱹᱭ ᱫᱟ ᱚᱱᱮ ᱤᱭᱟᱹ ᱛᱮᱫ ᱤᱞ ᱛᱮᱫ ᱦᱳᱭ ᱤᱞ ᱠᱟᱛᱮᱫ ᱩᱱᱠᱩ ᱫᱚ ᱢᱟᱱᱮ ᱟᱹᱰᱤ ᱪᱮᱨᱦᱟᱱ ᱛᱟᱠᱚᱣᱟ ᱢᱟᱱᱮ ᱡᱮᱞᱮᱧᱼᱚᱜ ᱛᱟᱠᱚᱣᱟ
ᱦᱮᱸ
ᱧᱮᱞ ᱞᱮᱠᱷᱟᱱ ᱢᱟᱱᱮ ᱵᱩᱡᱷᱟᱹᱜ ᱟᱠᱚ ᱡᱮ ᱱᱩᱠᱩ ᱫᱚ ᱢᱟᱱᱮ ᱦᱟᱨᱟ ᱞᱮᱱᱼᱠᱷᱟᱱ ᱠᱚ ᱵᱩᱡᱷᱟᱹᱜᱼᱟ ᱠᱟᱹᱴᱤᱡ ᱨᱮᱫᱚ ᱵᱟᱠᱚ ᱵᱩᱡᱷᱟᱹᱜᱼᱟ
ᱚ ᱟᱪᱪᱷᱟ ᱟᱪᱪᱷᱟ ᱛᱟᱦᱚᱞᱮ ᱠᱷᱟᱱ ᱜᱚᱝᱠᱮ ᱛᱟᱦᱚᱞᱮ ᱦᱟᱞᱟᱝ ᱛᱮ ᱧᱟᱢᱚᱜ ᱜᱮᱭᱟ ᱛᱚ ᱦᱟᱜ ᱠᱷᱟᱱ ᱵᱤᱨ ᱠᱚᱨᱮ ᱫᱚ ᱦᱟᱜ ᱠᱷᱟᱱ ᱚ ᱟᱨ ᱜᱚᱢᱠᱮ ᱡᱟᱦᱟᱸ ᱫᱚᱠᱚ ᱞᱟᱹᱭ ᱫᱚ ᱦᱟᱸᱜ ᱠᱷᱟᱱ ᱚᱱᱟ ᱫᱚ ᱮᱠᱷᱟᱱ ᱪᱮᱫ ᱠᱟᱹᱢᱤ ᱠᱚᱨᱮ ᱠᱚ ᱞᱟᱜᱟᱣ ᱜᱮᱭᱟ ᱪᱮᱫ ᱠᱚᱨᱮ ᱠᱚ
ᱚᱱᱟ ᱫᱚ ᱟᱵᱚ ᱥᱟᱱᱛᱟᱲᱟᱜ ᱮᱱᱮᱡ ᱠᱚ ᱡᱟᱦᱟᱱᱟᱜ ᱫᱚᱱ ᱮ ᱪᱮᱫ ᱠᱚ ᱞᱟᱹᱭᱟ ᱯᱟᱛᱟ ᱛᱟᱨ ᱯᱚᱨᱮ ᱵᱟᱦᱟ, ᱥᱚᱨᱦᱟᱭ ᱫᱚᱱ, ᱢᱟᱜ ᱢᱚᱬᱮ ᱫᱚᱱ ᱾
ᱦᱮᱸ
ᱚᱱᱟ ᱠᱚᱨᱮ ᱢᱟᱨᱟᱜ ᱯᱤᱧᱪᱟᱹᱨ ᱠᱚ ᱞᱟᱜᱟᱣᱼᱟ ᱟᱨᱼᱠᱤ ᱵᱚᱦᱚᱜ ᱨᱮ
ᱛᱚᱞ ᱠᱟᱜᱼᱟ ᱠᱚ ᱵᱟᱝ?
ᱦᱮᱸ ᱞᱟᱹᱭ ᱟᱠᱚ ᱚᱱᱟ ᱛᱚᱞ ᱞᱮᱠᱷᱟᱱ ᱵᱟᱹᱲᱤᱡ ᱱᱚᱡᱚᱨ ᱠᱚ ᱟᱨᱠᱤ ᱵᱟᱝ ᱞᱟᱜᱟᱜᱼᱟ
ᱚ ᱟᱪᱪᱷᱟ ᱟᱪᱪᱷᱟ ᱚᱱᱟ ᱚᱱᱟ ᱠᱟᱛᱷᱟ ᱠᱷᱟᱱ ᱚᱱᱟ ᱫᱚ ᱵᱟᱹᱞᱤᱧ ᱵᱟᱲᱟᱭ ᱛᱟᱦᱮᱸᱱ ᱟᱹᱰᱤ ᱮᱱᱠᱷᱟᱱ ᱟᱹᱰᱤ ᱢᱚᱡᱽ ᱠᱟᱛᱷᱟ ᱵᱤᱱ ᱞᱟᱹᱭ ᱠᱮᱫᱟ ᱚᱱᱟ ᱫᱚ ᱱᱚᱡᱚᱨ ᱠᱚ ᱦᱟᱸᱜ ᱠᱷᱟᱱ ᱵᱟᱝ ᱞᱟᱜᱟᱜᱼᱟ
ᱦᱳᱭ ᱱᱚᱡᱚᱨ ᱠᱚ ᱵᱟᱝ ᱞᱟᱜᱟᱜᱼᱟ, ᱚᱱᱟ ᱪᱮᱛᱟᱱ ᱨᱮᱜᱮ ᱱᱚᱡᱚᱨ ᱞᱟᱜᱟᱜᱼᱟ
ᱚ ᱟᱫᱚ ᱦᱟᱸᱜ ᱠᱷᱟᱱ ᱵᱟᱦᱟ ᱥᱚᱨᱦᱟᱭ ᱠᱚᱨᱮ ᱫᱚ ᱮᱱᱠᱷᱟᱱ ᱯᱚᱨᱚᱵᱽ ᱠᱚᱨᱮ ᱫᱚ ᱮᱱᱠᱷᱟᱱ ᱟᱭᱢᱟ ᱜᱟᱱ ᱯᱮᱲᱟ ᱠᱚ ᱦᱤᱡᱩᱜ ᱜᱮᱭᱟ ᱥᱮ
ᱦᱮᱸ
ᱱᱚᱡᱚᱨ ᱞᱟᱜᱟᱣ ᱨᱮᱱᱟᱜ ᱫᱟᱹᱭᱟᱹ ᱫᱚ ᱛᱟᱦᱮᱱ ᱜᱮᱭᱟ ᱮᱱᱠᱷᱟᱱ ᱫᱟᱣ ᱠᱚᱫᱚ ᱚᱱᱟ
ᱦᱳᱭ ᱚᱱᱟᱛᱮ ᱚᱱᱟ ᱠᱚ ᱞᱟᱜᱟᱣ ᱠᱟᱜ ᱜᱮᱪᱚ
ᱚ ᱛᱟᱦᱟᱞᱮ ᱦᱟᱸᱜ ᱠᱷᱟᱱ ᱜᱚᱝᱼᱠᱮ ᱡᱟᱦᱟᱸ ᱫᱚ ᱦᱟᱸᱜ ᱠᱷᱟᱱ ᱪᱮᱫ ᱞᱟᱹᱭᱮᱫ ᱠᱟᱱ ᱛᱟᱸᱦᱮᱫ ᱦᱩ ᱚᱱᱟ ᱢᱟᱨᱟᱜ ᱯᱤᱱᱪᱟᱹᱨ ᱦᱮᱥᱮ ᱟᱨ ᱡᱟᱦᱟᱸ ᱫᱟᱸᱥᱟᱭ ᱫᱚᱱ ᱠᱚᱫᱚ ᱯᱮ ᱪᱟᱞᱟᱜ ᱜᱮᱭᱟ ᱥᱮ ᱵᱟᱝ?
ᱦᱮᱸ ᱜᱚᱢᱠᱮ ᱪᱟᱞᱟᱜ ᱜᱮᱭᱟᱞᱮ
ᱫᱟᱥᱟᱭ ᱫᱚ ᱜᱚᱝᱠᱮ ᱪᱮᱫ ᱞᱟᱹᱜᱤᱫ ᱠᱚ ᱫᱟᱬᱟᱱ ᱜᱮᱭᱟ ᱵᱟᱲᱟᱭ ᱜᱮᱭᱟ ᱵᱮᱱ ᱥᱮ ᱵᱟᱝ?
ᱮᱸᱻᱻ ᱫᱟᱸᱥᱟᱭ ᱫᱟᱬᱟᱱ ᱫᱚ ᱟᱹᱞᱤᱧ ᱡᱟᱦᱟᱸ ᱞᱮᱠᱟ ᱞᱤᱧ ᱵᱟᱲᱟᱭᱼᱟ
ᱦᱮᱸ
ᱢᱟᱱᱮ ᱢᱮᱴᱟᱝ ᱯᱟᱲᱦᱟᱣ ᱞᱮᱫᱟ ᱞᱤᱧ
ᱦᱮᱸ ᱾
ᱵᱟᱨ ᱦᱚᱲ ᱢᱟᱱᱮ ᱵᱟᱨ ᱦᱚᱲ ᱠᱤᱱ ᱟᱫ ᱞᱮᱱᱟ
ᱦᱮᱸ ᱵᱟᱨᱭᱟ ᱢᱟᱹᱭ ᱜᱤᱫᱽᱨᱟᱹ
ᱦᱮᱸ ᱦᱮᱸ ᱢᱟᱹᱭ ᱜᱤᱫᱽᱨᱟᱹ ᱩᱱᱠᱤᱱ ᱯᱟᱸᱡᱟ ᱜᱮᱠᱚ ᱪᱟᱞᱟᱜᱼᱟ ᱢᱟᱱᱮ
ᱚ ᱟᱨ ᱜᱚᱝᱼᱠᱮ ᱛᱟᱦᱞᱮ ᱩᱱᱠᱩᱣᱟᱜ ᱡᱟᱦᱟᱸᱭ ᱫᱟᱸᱥᱟᱭ ᱫᱟᱬᱟᱱ ᱩᱰᱩᱠ ᱜᱮᱭᱟ ᱠᱚ ᱩᱱᱠᱩᱣᱟᱜ ᱯᱪ ᱜ ᱠᱚᱫᱚ ᱚᱠᱟᱮᱠᱟᱜ ᱠᱟᱱ ᱛᱟᱦᱮᱱ ᱛᱟᱠᱚᱣᱟ
ᱩᱱᱠᱩᱣᱟᱜ ᱥᱟᱡᱽᱜᱚᱡᱽ ᱠᱚᱫᱚ ᱜᱚᱢᱠᱮ ᱫᱷᱩᱛᱤ ᱠᱚᱜᱼᱟ ᱠᱚ᱾
ᱦᱮᱸ
ᱟᱨ ᱢᱟᱨᱟᱜ ᱯᱤᱧᱪᱟᱹᱨ ᱠᱚ ᱞᱟᱜᱟᱣ ᱠᱟᱜᱼᱟ᱾
ᱦᱮᱸ
ᱚᱱᱮ ᱚᱱᱠᱟ ᱟᱨ ᱢᱤᱫᱴᱟᱱ ᱜᱩᱨᱩᱭ ᱛᱟᱦᱮᱱ ᱛᱟᱠᱚᱣᱟ᱾
ᱦᱮᱸ ᱟᱨ ᱜᱚᱢᱠᱮ ᱤᱭᱟᱹ ᱥᱟᱹᱲᱤ ᱜᱮᱸᱫᱟᱜ ᱠᱚ᱾ ᱜᱮᱫᱟᱹᱜ ᱠᱚ ᱫᱚ ᱵᱟᱠᱳ ᱵᱟᱸᱫᱮ ᱜᱮᱭᱟ?
ᱦᱮᱸ ᱜᱚᱝᱠᱮ ᱚᱱᱟ ᱫᱚ